ᱦᱮᱞᱳ
ᱦᱩᱸ ᱟᱸᱡᱚᱢᱚᱜ ᱠᱟᱱᱟ
ᱡᱚᱦᱟᱨ ᱜᱮ
ᱦᱮᱸ ᱡᱚᱦᱟᱨ ᱜᱮᱼᱼ ᱛᱟᱦᱚᱞᱮ ᱪᱮᱫ ᱠᱚ ᱪᱮᱫ ᱪᱮᱫ ᱦᱚᱸ ᱵᱟᱝ ᱫᱩᱲᱩᱵ ᱦᱩᱭ ᱠᱟᱱᱟ
ᱟᱢ ᱫᱚ ᱪᱮᱫ ᱮᱢ ᱪᱤᱠᱟᱹᱭᱮᱫ ᱛᱮᱼᱼ
ᱤᱧ ᱦᱚᱸᱧ ᱤᱧ ᱫᱩᱲᱩᱵ ᱟᱠᱟᱱᱟ ᱯᱷᱮᱱ ᱞᱟᱛᱟᱨ ᱨᱮ
ᱚ ᱟᱨ ᱚᱱᱛᱮ ᱫᱟᱜ ᱡᱟᱹᱲᱤ ᱪᱮᱫ ᱞᱮᱠᱟᱼᱼ
ᱫᱟᱜ ᱢᱟ ᱱᱚᱱᱛᱮ ᱢᱟ ᱵᱟᱭ ᱫᱟᱜ ᱮᱫ ᱠᱟᱱ ᱱᱚᱛᱮ ᱫᱚ ᱡᱟᱹᱥᱛᱤ ᱜᱚᱨᱚᱢ ᱮᱫ ᱠᱟᱱᱟᱭ ᱥᱮᱼᱼ
ᱚ ᱱᱚᱛᱮ ᱫᱚ ᱫᱟᱜ ᱫᱚᱭ ᱫᱟᱜ ᱡᱚᱨᱚᱭ ᱮᱫᱟ ᱫᱟᱜ ᱮ ᱡᱚᱨᱚᱭ ᱮᱫᱟ ᱫᱟᱜ ᱫᱚ ᱱᱤᱛᱚᱜ ᱜᱮ ᱠᱟᱹᱴᱤᱡ ᱮ ᱟᱹᱥᱩᱞ ᱟᱠᱟᱫᱟ
ᱟᱯᱮ ᱫᱚ ᱚᱠᱟ ᱱᱟᱠᱷᱟ ᱯᱮ ᱯᱟᱲᱟᱜ ᱠᱟᱱᱟ
ᱟᱞᱮ ᱫᱚ ᱱᱟᱦᱟᱱ ᱛᱮ ᱱᱚᱱᱛᱮ ᱵᱟᱸᱠᱩᱲᱟ ᱰᱤᱥᱴᱤᱠ
ᱚ
ᱦᱩᱸ
ᱚᱱᱟ ᱨᱮ ᱜᱮ ᱱᱚᱛᱮ ᱢᱟ ᱵᱟᱝᱜᱮᱭ ᱫᱟᱜ ᱮᱫ ᱠᱟᱱ ᱱᱟᱥᱮ ᱱᱟᱥᱮ ᱦᱚᱸᱼᱼ
ᱫᱟᱜ ᱨᱮᱭᱟᱜ ᱟᱥᱟᱨᱮ ᱠᱷᱟᱹᱞᱤ ᱦᱚᱲ ᱦᱮᱱᱟᱜ ᱵᱟᱲᱟ ᱞᱮᱭᱟ
ᱚ ᱦᱳᱭ ᱦᱳᱭ ᱫᱟᱜ ᱛᱚ ᱫᱚᱨᱠᱟᱨᱼᱼ ᱛᱟᱦᱚᱞᱮ ᱦᱩᱲᱩ ᱠᱚ ᱫᱚ ᱯᱮ ᱜᱤᱰᱤ ᱟᱠᱟᱫᱟ
ᱟᱹᱣᱨᱤ ᱜᱮ ᱟᱞᱮ ᱫᱚ ᱵᱟᱜᱟᱱ ᱥᱮᱱᱤᱡ ᱠᱟᱱᱟᱞᱮ
ᱚ ᱦᱚᱼᱼ
ᱵᱟᱜᱟᱱ ᱦᱮᱱᱟᱜ-ᱟ ᱠᱷᱟᱹᱞᱤ ᱟᱨ ᱟᱱᱟᱨᱚᱥ᱾
ᱚ ᱚ ᱚ,
ᱱᱚᱛᱮ ᱫᱚ,
ᱩᱸ ᱢᱟᱱᱮ ᱟᱯᱮ ᱫᱚ ᱦᱩᱲᱩ ᱠᱚᱫᱚ ᱵᱟᱯᱮ ᱪᱟᱥ ᱜᱮᱭᱟ?
ᱵᱟᱝ᱾
ᱚ ᱦᱳᱭ ᱦᱳᱭ,
ᱱᱚᱸᱰᱮ ᱫᱚᱢ ᱪᱟᱥ ᱠᱷᱟᱡ ᱫᱚ ᱮᱴᱟᱜ ᱦᱚᱲᱟᱜ ᱨᱮ ᱦᱟᱛᱟᱣ ᱦᱩᱭᱩᱜᱼᱟ ᱮᱴᱟᱜ ᱥᱮᱫ ᱪᱟᱞᱟᱣ ᱠᱟᱛᱮᱜ᱾
ᱦᱮᱸ ᱦᱮᱸ ᱦᱮᱸ ᱦᱩᱸ, ᱛᱟᱦᱞᱮ ᱚᱱᱟ ᱪᱟᱥ ᱨᱮᱫᱚ ᱪᱮᱫᱞᱮᱠᱟ ᱞᱟᱵᱷ ᱢᱮᱱᱟᱜ ᱛᱟᱯᱮᱭᱟ ᱟᱯᱮᱭᱟᱜ?
ᱡᱮᱭᱥᱮ ᱠᱤ ᱱᱤᱭᱟᱹ ᱟᱞᱮ ᱱᱟᱹᱵᱟᱨ ᱠᱷᱚᱡ ᱞᱟᱦᱟ ᱵᱟᱨ ᱞᱮ ᱦᱟᱛᱟᱣ ᱞᱮᱫᱟᱞᱮ᱾
ᱦᱩᱸ ᱦᱩᱸ,
ᱢᱟᱱᱮ ᱯᱟᱭᱥᱟ ᱨᱩᱣᱟᱹᱲ ᱛᱮ,
ᱦᱳᱭ ᱦᱳᱭ᱾
ᱢᱟᱱᱮ, ᱠᱟᱠᱟ ᱜᱮᱠᱚ ᱦᱩᱭᱩᱜᱼᱟ ᱟᱞᱮᱨᱮᱱ ᱯᱮᱲᱟ ᱜᱮ ᱠᱟᱱᱟ ᱠᱚ ᱩᱱᱠᱩ ᱴᱷᱮᱡ ᱞᱮ ᱦᱟᱛᱟᱣ ᱞᱮᱫᱟᱞᱮ ᱛᱤᱨᱤᱥ ᱦᱟᱡᱟᱨ ᱛᱮ᱾ ᱯᱚᱭᱥᱟ ᱨᱩᱣᱟᱹᱲ ᱡᱮᱥ ᱫᱤᱱ ᱟᱠᱚ ᱠᱚ ᱮᱢᱣᱟ ᱞᱮᱭᱟ ᱚᱱᱟ ᱯᱚᱭᱥᱟ ᱨᱤᱴᱟᱨᱱ ᱜᱷᱟᱹᱲᱤᱡ ᱠᱷᱮᱛ ᱞᱮ ᱟᱲᱟᱜᱟᱞᱮ ᱟᱞᱮ᱾
ᱚ,
ᱟᱫᱚᱞᱮ ᱞᱟᱜᱟᱣ ᱞᱮᱫᱟᱞᱮ ᱞᱮᱜᱟᱣ ᱠᱮᱫᱟᱞ ᱞᱮ ᱟᱫᱚ ᱠᱷᱚᱨᱪᱟ ᱢᱟ ᱟᱹᱰᱤ ᱟᱭᱢᱟ ᱜᱮ ᱠᱷᱚᱨᱪᱟᱜ ᱠᱟᱱ ᱠᱤᱨᱤᱧ ᱠᱟᱛᱮ ᱦᱚᱸᱭ ᱤᱱᱟᱹ ᱦᱤᱥᱟᱹᱵ ᱜᱮ᱾ ᱯᱟᱲᱟᱣ ᱟᱫ ᱞᱮᱭᱟ ᱟᱨ ᱚᱸᱰᱮ ᱞᱟᱜᱟᱣ ᱠᱟᱛᱮᱫ ᱦᱚᱸ ᱤᱱᱠᱟᱹ ᱜᱮ ᱯᱟᱲᱟᱣᱟᱜ ᱞᱮᱭᱟ᱾
ᱚ,
ᱟᱫᱚᱞᱮ ᱢᱮᱱᱫᱟ ᱤᱱᱟᱹᱜ ᱡᱷᱟᱹᱞ ᱨᱮ ᱦᱮᱡ ᱠᱟᱛᱮᱫ ᱵᱚᱱ ᱞᱟᱜᱟᱣᱟ ᱟᱨ ᱱᱤᱝᱠᱟ ᱡᱩᱚᱫᱤ ᱞᱚᱥ ᱦᱩᱭ ᱠᱚᱜ ᱛᱟᱵᱚᱱ ᱠᱷᱟᱡ ᱫᱚ ᱪᱮᱫ ᱛᱟᱦᱚᱞᱮ ᱵᱚᱱ ᱞᱟᱜᱟᱣ ᱠᱮᱫᱟ?
ᱦᱮᱸ ᱦᱮᱸ ᱦᱮᱸ,
ᱚᱱᱟ ᱵᱚᱫᱚᱞ ᱢᱟ ᱠᱤᱨᱤᱧ ᱠᱟᱛᱮ ᱜᱮ ᱴᱷᱤᱠ ᱵᱚᱱ ᱛᱟᱦᱮᱸ ᱠᱟᱱ᱾
ᱦᱳᱭ ᱦᱳᱭ᱾
ᱚᱱᱟᱛᱮ ᱱᱤᱭᱟᱹ ᱵᱟᱨ ᱫᱚ ᱵᱟᱞᱮ ᱞᱟᱜᱟᱣ ᱵᱟᱲᱟ ᱞᱮᱫᱟ ᱵᱟᱜᱟᱱ ᱜᱮ ᱦᱮᱱᱟᱜᱼᱟ ᱠᱷᱟᱹᱞᱤ ᱵᱟᱜᱟᱱ ᱨᱮ ᱱᱤᱛᱚᱜ ᱫᱚ ᱵᱟᱜᱟᱱ ᱜᱮ ᱧᱮᱞ ᱵᱟᱲᱟᱭ ᱦᱩᱭᱩᱜᱜ ᱠᱟᱱᱟ᱾
ᱚ,
ᱥᱚᱢᱚᱭ ᱥᱚᱢᱚᱭᱮ ᱫᱟᱜᱟᱜ ᱦᱩᱭᱩᱜ ᱠᱟᱱᱟ᱾
ᱦᱮᱸ ᱦᱮᱸ ᱦᱮᱸ, ᱫᱟᱜ ᱛᱚ ᱫᱚᱨᱠᱟᱨ ᱜᱮ ᱵᱟᱜ ᱫᱟᱜ ᱵᱟᱝ ᱫᱟᱜ ᱵᱟᱝ ᱮᱢ ᱞᱮᱠᱷᱟᱱ ᱫᱚ ᱪᱤᱠᱟᱹᱛᱮᱫᱚ ᱵᱟᱧᱪᱟᱜᱼᱟ ᱦᱮᱸ ᱵᱟᱝ?
ᱚᱱᱮ ᱥᱮᱨᱢᱟ ᱜᱮᱢᱟ ᱵᱟᱭ ᱫᱟᱜ ᱟᱞᱮ ᱠᱟᱱᱟ ᱵᱟᱝ ᱚᱱᱟᱛᱮ ᱢᱚᱴᱚᱨ ᱨᱮ
ᱦᱳᱭ ᱦᱳᱭ᱾ ᱟᱫᱚ ᱪᱮᱫ ᱮᱢ ᱪᱤᱠᱟᱹ ᱫᱟᱲᱮᱭᱟᱜᱼᱟ ᱥᱮᱨᱢᱟ ᱵᱟᱭ ᱡᱚᱨᱚᱭ ᱠᱷᱟᱱ ᱦᱮᱸ ᱵᱟᱝ ᱫᱟᱜ ᱵᱟᱭ
ᱥᱮᱨᱢᱟ ᱜᱮᱢᱟ ᱫᱟᱜ ᱜᱮ ᱵᱟᱭ ᱮᱢᱟ ᱟᱞᱮ ᱠᱟᱱ ᱟᱨᱮ ᱮᱢᱟ ᱟᱞᱮ ᱠᱟᱱ ᱠᱷᱟᱱ ᱢᱟ ᱤᱱᱟᱹ ᱨᱟᱸᱜᱟᱣ ᱜᱚᱨᱚᱢᱮ ᱮᱢᱟᱣᱟᱞᱮ ᱠᱟᱱᱟ ᱡᱮ ᱫᱟᱜ ᱞᱮᱠᱟᱱ ᱱᱤᱛᱚᱜ ᱯᱟᱹᱛᱤ ᱤᱭᱟᱹ ᱪᱟᱵᱟᱜ ᱛᱟᱞᱮᱭᱟ ᱜᱚᱡ ᱪᱟᱵᱟᱜ ᱛᱟᱞᱮᱭᱟ᱾
ᱦᱩᱸ ᱦᱤᱸ ᱦᱩᱸ,
ᱜᱚᱨᱚᱢ ᱟᱨ ᱟᱪᱟᱱᱟᱚᱠ ᱨᱮ ᱫᱟᱜ ᱯᱟᱲᱟᱣᱟᱜᱼᱟ ᱥᱮ ᱱᱟᱥᱮ ᱱᱟᱥᱮ ᱫᱚ᱾ ᱨᱚᱸᱜᱚᱜ ᱠᱟᱱᱟ ᱯᱟᱹᱛᱤ ᱪᱮᱛᱟᱱ ᱦᱮᱸᱫᱮ ᱜᱮ ᱧᱮᱞᱚᱜ ᱠᱟᱱᱟ᱾
ᱚᱱᱠᱟ ᱠᱚᱢ ᱯᱟᱱᱤ ᱵᱟᱜᱟᱱ ᱦᱮᱱᱟᱜᱼᱟ ᱚᱱᱟ ᱠᱚᱫᱚ ᱟᱫᱷᱟ ᱫᱚ ᱵᱟᱹᱲᱤᱡ ᱪᱟᱵᱟᱣ ᱠᱟᱱᱟ᱾
ᱚ,
ᱚᱱᱠᱟ ᱞᱳᱠᱟᱱ ᱞᱳᱠᱟᱞ ᱵᱟᱜᱟᱱ ᱜᱤ ᱱᱤᱛᱚᱜ ᱫᱚ ᱢᱟᱱᱮ ᱢᱚᱸᱡᱽ ᱧᱚᱜ ᱧᱮᱞᱚᱜ ᱠᱟᱱᱟ ᱟᱞᱮᱥᱮᱫ ᱫᱚ᱾
ᱦᱩᱸ ᱦᱩᱸ ᱦᱳᱭ ᱦᱳᱭ᱾
ᱟᱯᱮᱥᱮᱫ ᱠᱚᱫᱚ ᱛᱟᱦᱚᱞᱮ ᱪᱮᱫ ᱠᱚᱯᱮ ᱪᱟᱥ ᱵᱟᱲᱟᱭ ᱫᱟ?
ᱟᱞᱮ ᱫᱚ ᱦᱩᱬᱩ ᱠᱚ ᱦᱩᱲᱩ ᱥᱟᱶᱛᱮ ᱟᱱᱟᱡᱽ ᱠᱚ ᱱᱚᱣᱟ ᱟᱱᱟᱡᱽ ᱠᱚᱫᱚ ᱚᱱᱟ ᱤᱭᱟᱹ ᱠᱚ ᱢᱮᱱᱟᱜᱼᱟ ᱟ ᱚᱱᱟ ᱵᱮᱸᱜᱟᱲ ᱠᱚ ᱥᱟᱶᱛᱮ ᱦᱳ ᱮᱴᱟᱜ ᱟᱭᱢᱟ ᱟᱭᱢᱟ ᱡᱤᱱᱤᱥ ᱠᱚ ᱪᱟᱥ
ᱟᱞᱮ ᱱᱚᱸᱰᱮ ᱢᱟ ᱵᱮᱸᱜᱟᱲ ᱦᱚᱸ ᱵᱟᱹᱠᱩ ᱞᱟᱜᱟᱣᱮᱫ ᱜᱮᱭᱟ ᱠᱷᱟᱹᱞᱤ ᱪᱟ ᱵᱟᱜᱟᱱ ᱜᱮ ᱦᱮᱱᱟᱜᱼᱟ ᱠᱷᱟᱹᱞᱤ᱾ ᱚᱲᱟᱜ ᱯᱷᱮᱰ ᱨᱮ ᱡᱩᱫᱤ ᱱᱟ ᱥᱮᱭᱟᱜ ᱵᱟᱹᱲᱜᱤ ᱛᱟᱦᱮᱸᱱ ᱞᱮᱱ ᱠᱷᱟᱱ ᱠᱷᱟᱡ ᱫᱚ ᱨᱚᱦᱚᱭᱮᱫ ᱠᱟᱱᱟ ᱟᱨ ᱠᱷᱟᱡ ᱫᱚ ᱵᱟᱝ᱾
ᱦᱮᱸ ᱦᱮᱸ ᱦᱮᱸ, ᱦᱩ, ᱦᱮᱸ, ᱛᱟᱦᱞᱮ ᱚᱱᱟ ᱪᱟ ᱵᱟᱜᱟᱱ ᱠᱚᱨᱮᱜ ᱫᱚ ᱟᱫᱚ ᱚᱡᱚᱜᱚᱨ ᱠᱚᱠᱚ ᱧᱟᱢᱚᱜ ᱜᱮᱭᱟ ᱥᱮ ᱵᱟᱝ᱾ ᱥᱮ ᱪᱤᱞᱤ
ᱵᱟᱠᱩ ᱧᱟᱢᱚᱜ ᱠᱟᱱᱟ ᱛᱩᱭᱩ ᱠᱚᱫᱚ ᱠᱩ ᱧᱟᱢᱚᱜ ᱠᱟᱱ ᱜᱮᱭᱟ᱾
ᱚ ᱛᱩᱭᱩ ᱠᱚ, ᱟᱞᱮᱥᱮᱫ ᱦᱚᱸ ᱟᱞᱮ ᱥᱮᱫ ᱦᱚᱸ ᱛᱩᱭᱩ ᱠᱚᱫᱚ ᱠᱚ ᱦᱮᱡ ᱠᱟᱱᱟ ᱚᱠᱟ ᱥᱮᱫ ᱠᱷᱚᱱ ᱪᱚ, ᱞᱟᱦᱟ ᱛᱮᱫᱚ ᱵᱟᱝᱠᱚ ᱛᱟᱦᱮᱸ ᱠᱟᱱᱟ ᱱᱮᱛᱟᱨ ᱫᱚ
ᱱᱚᱛᱮ ᱫᱚ ᱢᱮᱱᱟᱜ ᱠᱚᱜᱮᱭᱟ ᱱᱚᱛᱮ ᱫᱚ ᱞᱟᱦᱟ ᱠᱷᱚᱡ ᱜᱮ ᱱᱚᱛᱮ ᱢᱟ ᱦᱮᱱᱟᱜ ᱠᱚ᱾
ᱚ, ᱟᱨ ᱛᱟᱦᱞᱮ ᱚᱱᱟ ᱪᱟ, ᱪᱟ ᱥᱟᱠᱟᱢ ᱫᱚ ᱛᱤ ᱨᱮᱯᱮ ᱚᱱᱟ ᱫᱚᱯᱮ ᱦᱮᱡᱽ ᱜᱮᱭᱟ?
ᱥᱮᱛᱟᱜ ᱥᱮᱛᱟᱜ ᱥᱮᱫ ᱚᱱᱠᱟ ᱥᱟᱛ ᱵᱟᱡᱮ ᱠᱷᱚᱡ ᱫᱳ ᱵᱟᱡᱮ ᱫᱷᱟᱨᱤᱡ᱾
ᱚᱻ ᱟᱯᱮ ᱚᱲᱟᱜ ᱦᱚᱲ ᱜᱮ ᱥᱮ ᱚᱱᱟ ᱫᱚ ᱞᱟᱜᱟᱣ?
ᱚᱲᱟᱜ ᱦᱚᱲ ᱜᱮ, ᱚᱲᱟᱜ ᱦᱚᱲ ᱜᱮ ᱟᱨᱦᱚᱸ ᱚᱲᱟᱜ ᱨᱮᱭᱟᱜ ᱠᱟᱹᱢᱤ ᱛᱟᱦᱮᱸ ᱞᱮᱱ ᱠᱷᱟᱡ ᱫᱚ ᱦᱚᱲ ᱞᱟᱜᱟᱣ ᱠᱚ ᱦᱩᱭ ᱠᱚᱜ ᱠᱟᱱᱟ᱾ ᱠᱟᱨᱚᱱ ᱚᱲᱟᱜ ᱨᱮᱦᱚᱸ ᱠᱟᱹᱢᱤ ᱦᱩᱭᱩᱜᱼᱟ ᱵᱟᱝ, ᱚᱲᱟᱜ ᱨᱮᱦᱚᱸ ᱠᱟᱹᱢᱤ ᱦᱩᱭᱩᱜᱼᱟ ᱦᱟᱱᱛᱮ ᱦᱚᱸ ᱧᱮᱞ ᱦᱩᱭᱩᱜᱚᱜᱼᱟ᱾
ᱚᱱᱟ ᱫᱚ ᱦᱮᱸ ᱜᱮᱢ,
ᱢᱤᱫ ᱦᱚᱲ ᱛᱮᱢᱟ ᱵᱟᱝ ᱦᱩᱭᱩᱼᱟ ᱥᱮ,
ᱮᱠᱫᱚᱢ ᱢᱤᱫ ᱦᱚᱲ ᱛᱮᱫᱚ ᱟᱨ ᱪᱮ ᱛᱤᱱᱟᱹᱜ ᱮᱢ ᱪᱤᱠᱟᱹ ᱫᱟᱲᱮᱭᱟᱜᱼᱟ ᱢᱤᱫ ᱦᱚᱲᱟᱜ ᱫᱚ ᱵᱟᱨᱭᱟ ᱛᱤ ᱛᱟᱢ ᱵᱟᱨᱭᱟ ᱛᱤ ᱛᱮᱫᱚ ᱛᱤᱱᱟᱹᱜ,
ᱵᱟᱨᱭᱟ ᱛᱤ ᱛᱮᱦᱚᱸ ᱵᱟᱝ ᱦᱩᱭᱩᱜᱚᱜᱼᱟ ᱢᱤᱫ ᱦᱚᱲ ᱛᱮᱫᱚ᱾ ᱛᱷᱚᱠᱟ ᱨᱟᱠᱟᱵᱚᱜ ᱠᱟᱱᱟ ᱵᱟᱝ ᱤᱭᱟ ᱦᱮᱣᱟ ᱞᱮᱱᱠᱷᱟ ᱫᱚ ᱴᱷᱤᱠᱟᱹᱱ ᱜᱮᱭᱟ ᱱᱟᱣᱟ ᱱᱟᱣᱟ ᱫᱚ ᱤᱭᱟᱹ ᱵᱚᱠᱟ ᱵᱚᱠᱟ ᱨᱟᱠᱟᱵᱚᱜ ᱠᱟᱱᱟ᱾ ᱛᱤ ᱠᱩ ᱵᱟᱹᱲᱤᱡ ᱪᱟᱵᱟᱜ ᱠᱟᱱᱟ,
ᱦᱮᱸ ᱦᱩᱭᱩᱜ ᱜᱮᱭᱟ ᱚᱱᱮ ᱯᱳᱭᱞᱳ ᱯᱳᱭᱞᱳ ᱫᱚ ᱠᱟᱹᱡ ᱚᱱᱠᱟ ᱦᱩᱭᱩᱜ ᱜᱮᱭᱟ ᱡᱟᱦᱟᱱᱟᱜ ᱠᱟᱹᱢᱤ ᱨᱮᱜᱮ ᱯᱩᱭᱞᱩ ᱯᱩᱭᱞᱩ ᱫᱚ ᱦᱟᱸᱜ ᱠᱟᱴᱤᱡ ᱠᱚᱥᱴᱚ ᱦᱩᱭᱩᱜᱼᱟ ᱥᱮ ᱦᱟᱱᱟ ᱵᱟᱢ ᱫᱟᱲᱮᱜᱼᱟ᱾
ᱟᱨ ᱛᱤ ᱠᱩ ᱜᱟᱵᱟᱜ ᱠᱟᱱᱟ ᱮᱝᱠᱟ ᱛᱮᱫᱚ, ᱟᱫᱚ ᱱᱮᱛᱟᱨ ᱫᱚ ᱢᱚᱡᱟ ᱧᱟᱢᱚᱜ ᱠᱟᱱᱟ ᱥᱮ ᱟᱫᱚ ᱚᱱᱟ ᱢᱚᱡᱟ ᱦᱚᱨᱚᱜ ᱠᱟᱛᱮ ᱛᱮᱫ ᱜᱮ ᱠᱟᱹᱢᱤ ᱵᱟᱲᱟ ᱦᱩᱭᱩᱜ ᱠᱟᱱᱟ᱾
ᱚ ᱦᱳᱭᱳᱭ ᱚᱱᱟ ᱦᱚᱸ ᱵᱷᱟᱜᱤ ᱜᱮ ᱠᱟᱱᱟ, ᱟᱨ ᱛᱟᱦᱚᱞᱮ ᱛᱤᱱᱟᱹᱜ ᱠᱟᱛᱮᱫ ᱯᱮ ᱮᱢᱟ ᱠᱚ ᱜᱮᱭᱟ ᱩᱱᱠᱩ ᱡᱟᱦᱟᱸᱭ ᱠᱚ ᱠᱟᱹᱢᱤ ᱛᱟᱯᱮᱭᱟ ᱩᱱᱠᱩ ᱫᱚ?
ᱫᱩᱭᱥᱚ᱾
ᱚ᱾
ᱢᱤᱫ ᱜᱷᱟᱹᱲᱤ ᱢᱤᱫ ᱜᱷᱟᱹᱲᱤ ᱨᱮᱭᱟᱜ ᱠᱟᱹᱢᱤ ᱠᱟᱱᱟ ᱥᱮ᱾
ᱦᱮᱸ ᱦᱮᱸ ᱦᱮᱸ᱾
ᱱᱚᱠᱟ ᱟᱴ ᱵᱟᱡᱮ ᱠᱷᱚᱡ ᱫᱩ ᱵᱟᱡᱮ ᱫᱷᱟᱹᱨᱤᱡ᱾
ᱚᱱᱟ ᱫᱚ ᱵᱤᱥᱤ ᱵᱷᱟᱜᱤᱡ ᱫᱚ ᱠᱟᱹᱢᱤ ᱫᱟ ᱵᱟᱝ ᱠᱟᱱᱟ ᱟᱞᱮ ᱥᱮᱫ ᱫᱚ ᱚᱱᱠᱟ ᱫᱚ ᱵᱟᱝ ᱟᱞᱮᱥᱮᱫ ᱫᱚ ᱦᱩᱭᱩᱜᱜ ᱠᱟᱱ ᱮᱠᱫᱚᱢ ᱮ ᱥᱮᱛᱟᱜ ᱫᱚᱥᱴᱟ ᱠᱷᱚᱱ ᱥᱮᱭ ᱪᱟᱴᱴᱟ᱾ ᱩᱱ ᱜᱷᱲᱹᱤ ᱚᱱᱟ ᱨᱮᱠᱚ ᱮᱢᱟᱢᱟ ᱚᱭ ᱵᱟᱨᱥᱚ ᱴᱟᱠᱟ ᱵᱟᱠᱷᱟᱱ ᱫᱚ ᱞᱟᱦᱟ ᱛᱮᱫᱚ ᱰᱮᱲᱥᱚ ᱴᱟᱠᱟ ᱠᱚ ᱮᱢᱟ ᱠᱚ ᱠᱟᱱ ᱱᱮᱛᱟᱨ ᱫᱚ ᱵᱟᱨᱥᱚ ᱴᱟᱠᱟ ᱠᱟᱫᱟ ᱠᱚ, ᱦᱩᱸ᱾
ᱱᱚᱛᱮ ᱢᱟ ᱡᱟᱦᱟᱸ ᱛᱤᱱᱟᱹᱜ ᱜᱮ ᱯᱟᱹᱛᱤᱢ ᱥᱮ ᱫᱟᱢ ᱜᱮ ᱵᱟᱝ ᱵᱟᱲᱦᱟᱜ ᱠᱟᱱᱟ᱾
ᱚᱸ᱾
ᱥᱟᱱᱟᱢ ᱡᱤᱱᱤᱥ ᱨᱮᱭᱟᱜ ᱫᱟᱢ ᱠᱚ ᱵᱟᱲᱦᱟᱣ ᱪᱟᱵᱟᱭᱮᱱᱟ ᱠᱷᱟᱹᱞᱤ ᱯᱟᱹᱛᱤᱥᱤᱜ ᱦᱚᱲ ᱞᱟᱹᱜᱤᱫ ᱜᱮ ᱫᱟᱢ ᱵᱟᱝ ᱵᱟᱲᱦᱟᱜ ᱠᱟᱱᱟ᱾
ᱟᱫᱚ ᱩᱱᱠᱩ ᱵᱟᱠᱚ ᱵᱟᱲᱦᱟᱣᱫᱟ ᱚᱱᱟ ᱫᱚ ᱪᱟᱹᱥᱤ ᱠᱚᱜᱮ ᱵᱟᱠᱷᱟᱱ ᱫᱚ ᱟᱠᱚ ᱟᱜ ᱦᱚᱸ ᱡᱩᱫᱤ ᱢᱤᱫ ᱫᱷᱟᱣ ᱠᱚ ᱵᱟᱲᱦᱟᱣ ᱞᱮᱠᱷᱟᱱ ᱫᱚ ᱠᱚᱢ ᱛᱚ ᱵᱟᱝ ᱜᱟᱱᱼᱟ ᱢᱤᱫᱷᱟᱣ ᱵᱟᱲᱦᱟᱣ ᱞᱮᱠ ᱨᱮ ᱪᱮᱛᱟᱱ ᱥᱮᱫ ᱜᱮ ᱨᱟᱠᱟᱵ ᱤᱫᱤᱜᱼᱟ ᱚᱱᱟ ᱫᱚ᱾
ᱠᱟᱪᱮ ᱨᱮ ᱵᱟᱠᱚ ᱵᱟᱲᱦᱟᱣᱮᱫ ᱠᱟᱱᱟ᱾
ᱦᱮᱸ ᱦᱮᱸ ᱦᱮᱸ᱾
ᱟᱨ ᱥᱤ ᱚᱪᱚ ᱢᱮᱢᱟ ᱚᱱᱠᱟ ᱠᱢᱯᱟᱱᱤ ᱵᱟᱜᱟᱱ ᱨᱮᱢᱟ ᱟᱭᱢᱟ ᱟᱭᱢᱟ ᱥᱤ ᱚᱪᱚ ᱢᱮ᱾
ᱦᱮᱸ ᱦᱮᱸ᱾
ᱪᱷᱟᱵᱤᱥ ᱠᱮᱡᱤ ᱢᱟᱱᱮ ᱠᱩᱞᱟᱹᱣ ᱢᱮ ᱵᱚᱞᱮ ᱪᱷᱟᱹᱵᱤᱥ᱾
ᱚ ᱚᱱᱠᱟ ᱠᱮᱡᱤ ᱦᱤᱥᱟᱹᱵ ᱛᱮ ᱥᱮ ᱪᱮᱫ ᱚᱱᱟ ᱫᱚ?
ᱦᱮᱸ᱾
ᱚ ᱚ᱾
ᱟᱨᱚ ᱚᱱᱟ ᱪᱷᱟᱵᱤᱥ ᱠᱷᱚᱱ ᱠᱚᱢᱮ ᱮᱢ ᱥᱤ ᱮᱫᱟ ᱥᱮ
ᱦᱮᱸ ᱦᱮᱸ᱾
ᱛᱟᱦᱚᱞᱮ ᱫᱚ ᱵᱟᱝ ᱠᱟᱹᱢᱤ ᱦᱩᱭᱩᱜᱚᱜᱼᱟ᱾
ᱚ᱾
ᱠᱟᱹᱢᱤ ᱠᱷᱚᱡ ᱠᱚ ᱩᱰᱩᱠ ᱢᱮᱭᱟ, ᱢᱟᱱᱮ ᱪᱷᱟᱵᱤᱥ ᱠᱷᱚᱡ ᱡᱟᱫᱟ ᱜᱮ ᱥᱤᱫ ᱢᱮ᱾ ᱟᱨ ᱡᱩᱫᱤ ᱢᱟᱱᱮ ᱡᱟᱹᱥᱛᱤ ᱜᱮᱢ ᱥᱤ ᱞᱮᱠᱷᱟᱡ ᱫᱚ ᱵᱚᱞᱮ ᱟᱢ ᱜᱮ ᱚᱵᱷᱟᱨ ᱞᱮᱠᱷᱟ ᱮᱢ ᱫᱚ, ᱛᱟᱦᱚᱞᱮ ᱫᱚ ᱚᱵᱷᱟᱨ ᱯᱟᱭᱥᱟ ᱠᱚ ᱮᱢᱟᱢᱟ᱾
ᱚ ᱚᱱᱠᱟ᱾
ᱦᱮᱸ᱾
ᱚ ᱦᱟᱹᱛᱤ ᱫᱚᱠᱚ ᱪᱟᱞᱟᱜ ᱜᱮᱭᱟ ᱥᱮ ᱵᱟᱝ ᱚᱱᱛᱮ ᱫᱚ?
ᱦᱟᱛᱤ ᱦᱮᱡ ᱜᱮᱪᱚ᱾
ᱚ᱾
ᱧᱮᱧᱮᱞ ᱞᱟᱹᱜᱤᱫ ᱠᱚ ᱪᱟᱞᱟᱣ ᱞᱮᱱᱟ ᱟᱞᱮ ᱨᱮᱱ ᱚᱲᱟᱜ ᱠᱷᱚᱱᱟᱜ ᱜᱮ ᱵᱟᱵᱟ ᱛᱟᱠᱚ᱾ ᱠᱩ ᱪᱟᱞᱟᱣ ᱞᱮᱱᱟ ᱟᱫᱚ ᱤᱧ ᱢᱟ ᱪᱟᱞᱟᱜ ᱤᱧ ᱢᱮᱱ ᱞᱮᱫ ᱜᱮ ᱟᱫᱚ ᱵᱟᱹᱧ ᱪᱟᱞᱟᱣ ᱫᱟᱲᱮᱟᱫᱟ ᱠᱟᱨᱚᱱ ᱩᱱᱠᱩ ᱫᱚ ᱤᱭᱟᱹ ᱠᱚ ᱛᱮ ᱠᱚ ᱪᱟᱞᱟᱜ ᱠᱟᱱᱟ ᱟᱨ ᱛᱟᱲᱟᱢ ᱛᱮᱫᱚ ᱛᱷᱚᱲᱮ ᱤᱱᱟᱹᱥᱟᱨᱟᱢ ᱛᱤᱭᱚᱜ ᱜᱚᱱᱟ᱾
ᱚ ᱦᱮᱸ ᱦᱮᱸ᱾
ᱟᱞᱮ ᱠᱷᱚᱱ ᱱᱟᱥᱮᱭᱟᱜ ᱥᱟᱺᱜᱤᱧ ᱧᱚᱜ ᱨᱮᱜᱮ ᱠᱚ ᱦᱮᱡ ᱞᱮᱱᱟ ᱥᱮ ᱦᱮᱡ ᱞᱮᱱᱟ, ᱢᱤᱫᱴᱮᱡ ᱩᱰᱩᱠ ᱠᱟᱱ ᱛᱟᱦᱮᱱᱚᱜᱼᱟ᱾
ᱦᱚᱭ ᱦᱚᱭ ᱦᱚᱭ᱾
ᱟᱨᱚ ᱧᱮᱧᱮᱞ ᱞᱟᱹᱜᱤᱫ ᱟᱹᱰᱤ ᱟᱭᱢᱟ ᱦᱚᱲ ᱵᱷᱤᱲ᱾
ᱦᱳᱭ ᱚᱱᱟ ᱫᱚ ᱦᱮᱜᱮ᱾ ᱟᱨ ᱛᱟᱦᱚᱞᱮ ᱚᱱᱛᱮ ᱪᱮᱫ ᱫᱚ᱾ ᱚ ᱛᱟᱦᱞᱮ ᱚᱱᱛᱮ ᱫᱚ ᱠᱷᱟᱹᱞᱤ ᱚᱱᱟ ᱪᱟ ᱫᱟᱨᱮ ᱜᱮ ᱢᱮᱱᱟᱜᱼᱟ ᱥᱮ ᱮᱴᱟᱜ ᱠᱤᱪᱷᱩ ᱚᱱᱠᱟᱱ ᱫᱟᱨᱮ ᱠᱚ ᱢᱮᱱᱟᱜ ᱜᱮᱭᱟ᱾ ᱾
ᱪᱟ ᱫᱟᱹᱨᱤ ᱦᱮᱱᱟᱜ-ᱟ ᱟᱱᱟᱨᱚᱥ ᱠᱚᱠᱚ ᱞᱟᱜᱟᱣ ᱮᱫᱟ ᱰᱟᱵᱽ ᱫᱟᱹᱨᱤ ᱜᱩᱣᱟ ᱫᱟᱹᱨᱤ ᱠᱚ ᱞᱮᱠᱤᱱ ᱱᱮᱱᱛᱮ ᱫᱚ ᱪᱮᱫ ᱦᱩᱭ ᱮᱱᱟ᱾ ᱛᱟᱞᱮ ᱫᱟᱨᱤ ᱟᱨ ᱠᱷᱤᱡᱩᱨ ᱫᱟᱨᱤ ᱫᱚ ᱵᱟᱹᱱᱩᱜᱼᱟ᱾
ᱚᱻᱚᱻᱚᱻᱚᱻ ᱛᱟᱦᱚᱞᱮ ᱟᱯᱮ ᱫᱚ ᱛᱟᱞᱮ ᱛᱟᱞᱮ ᱠᱚᱫᱚ ᱵᱟᱯᱮ ᱧᱟᱢ ᱜᱮᱭᱟ᱾ ᱠᱤᱨᱤᱧ ᱠᱟᱛᱮ ᱯᱮ ᱡᱚᱢ᱾
ᱵᱟᱞᱮ ᱧᱟᱢ ᱫᱟ ᱮᱠ ᱠᱤᱨᱤᱧ ᱟᱹᱜᱩᱭ ᱦᱩᱭᱩᱜ ᱠᱟᱱᱟ ᱟᱨᱠᱷᱟᱡ ᱫᱚ ᱡᱟᱦᱟᱸᱭ ᱯᱮᱲᱟ ᱦᱮᱱᱟᱜ ᱠᱚᱛᱟᱢ ᱠᱷᱟᱡ ᱪᱟᱞᱟᱣ ᱠᱟᱛᱮ ᱟᱹᱜᱩᱭ ᱢᱮ᱾
ᱚᱻᱚᱻ᱾ ᱦᱮᱸ ᱱᱟᱨᱠᱮᱞ ᱫᱟᱨᱮ ᱠᱚᱫᱚ ᱠᱚ ᱜᱟᱜ ᱨᱚᱦᱚᱭ ᱨᱚᱦᱚᱭ ᱵᱟᱲᱟᱭ ᱪᱚ ᱚᱱᱟ ᱠᱚᱨᱮ ᱫᱚ᱾
ᱦᱮᱸᱻ᱾ ᱱᱟᱲᱠᱮᱞ ᱫᱟᱨᱮ ᱫᱚᱞᱮ ᱨᱚᱦᱚᱭ ᱟᱠᱟᱟᱜ ᱱᱟᱨᱠᱮᱞ ᱫᱟᱲᱮ ᱫᱚᱞᱮ ᱨᱚᱦᱚᱭ ᱟᱠᱟᱫ ᱜᱮᱭᱟ ᱠᱟᱡᱟᱠ ᱜᱮ ᱡᱚᱜ ᱠᱟᱱ ᱛᱟᱞᱮᱭᱟ ᱟᱨᱦᱚᱸ ᱵᱟᱨᱭᱟ ᱞᱮ ᱨᱚᱦᱚᱭ ᱵᱚᱞᱚ ᱟᱠᱟᱜᱼᱟ᱾
ᱚᱻ᱾ ᱦᱳᱭ ᱦᱳᱭ ᱦᱩᱸᱻ᱾
ᱚᱱᱟ ᱠᱚᱫᱚ ᱞᱮ ᱨᱚᱦᱚᱭ ᱵᱟᱲᱟᱭ ᱟᱠᱟᱫ ᱜᱮᱭᱟ ᱟᱨ ᱚᱱᱛᱮ ᱫᱚ ᱩᱞ ᱦᱚᱸ ᱟᱹᱰᱤ ᱠᱚᱢ ᱜᱮ ᱢᱮᱱᱟᱜᱼᱟ᱾ ᱟᱨ ᱟᱞᱮᱭᱟᱜ ᱛᱟᱦᱮᱸ ᱠᱟᱱ ᱢᱟᱞᱮ ᱟᱠᱷᱨᱤᱧ ᱠᱮᱫᱟᱞᱮ ᱚᱱᱟ ᱫᱚ᱾
ᱚᱻ᱾ ᱛᱟᱦᱞᱮ ᱚᱱᱛᱮ ᱫᱚ ᱠᱷᱟᱞᱞᱤ ᱩᱞ ᱫᱟᱨᱮ ᱟᱱᱟᱨᱚᱥ ᱫᱟᱨᱮ ᱱᱟᱲᱠᱮᱞ ᱫᱟᱨᱮ᱾ ᱛᱟᱨ ᱯᱚᱨᱮ ᱟᱨ ᱪᱮᱫ ᱫᱟᱨᱮ ᱠᱚ᱾
ᱜᱩᱣᱟᱹ ᱫᱟᱨᱮ ᱠᱚ ᱢᱮᱱᱟᱜᱼᱟ ᱱᱮᱛᱟᱨ ᱫᱚ ᱡᱟᱹᱥᱛᱤ ᱯᱷᱚᱨᱮᱥᱴ ᱨᱮᱭᱟᱜ ᱫᱟᱨᱮ ᱠᱚ ᱢᱮᱱᱟᱜᱼᱟ᱾ ᱢᱟᱱᱮ ᱡᱮᱴᱟ ᱫᱚ ᱵᱟᱢ ᱟᱠᱷᱨᱤᱧ ᱜᱚᱫ ᱫᱟᱲᱮᱭᱟᱜᱼᱟ ᱤᱭᱟᱹ ᱯᱟᱨᱢᱤᱥᱚᱱ ᱪᱷᱟᱲᱟ᱾
ᱦᱮᱸ ᱦᱮᱸ ᱦᱮᱸᱦᱮᱸ ᱯᱷᱚᱨᱮᱥᱴ ᱫᱟᱨᱮ ᱫᱚ ᱚᱱᱟ ᱫᱚ ᱥᱚᱨᱠᱟᱨᱟᱜ ᱛᱚ ᱚᱱᱟ ᱫᱚ ᱥᱚᱨᱠᱟᱨᱟᱜ᱾ ᱟᱠᱷᱨᱤᱧ ᱫᱟᱲᱮᱭᱟᱜᱼᱟ ᱚᱱᱟ ᱫᱚ ᱚᱻ᱾ ᱚᱻ ᱡᱟᱞᱟ᱾
ᱢᱟᱱᱮ ᱡᱟᱥᱛᱤ ᱜᱮ ᱩᱱᱠᱩ᱾ ᱚᱱᱠᱟᱱ ᱫᱟᱨᱮ ᱜᱮᱠᱩ ᱤᱭᱟᱹ ᱞᱟᱜᱟᱣ ᱵᱟᱲᱟ ᱠᱟᱜᱼᱟ ᱠᱟᱨᱚᱱ ᱚᱱᱠᱟᱱᱟᱜ ᱨᱮᱫᱚ ᱵᱚᱞᱮ ᱫᱟᱢ ᱢᱮᱱᱟᱜᱼᱟ ᱵᱚᱞᱮ ᱚᱱᱟ ᱛᱮ᱾
ᱦᱮᱸ ᱦᱮᱸ ᱦᱮᱸ ᱟᱞᱮ ᱥᱮᱫ ᱫᱚ ᱟᱞᱮ᱾
ᱚᱱᱩᱢᱚᱛᱤ ᱪᱷᱟᱲᱟ ᱵᱟᱢ ᱤᱭᱟᱹ ᱫᱟᱲᱮᱭᱟᱜᱼᱟ᱾
ᱦᱩᱸ ᱦᱩᱸ ᱦᱩᱸ ᱟᱨ ᱟᱞᱮ ᱥᱮᱫ᱾ ᱟᱭᱢᱟ ᱜᱟᱱ ᱫᱟᱲᱮ ᱢᱮᱱᱟᱜᱼᱟ ᱟᱞᱮ ᱥᱮᱫ ᱛᱮ ᱟᱯᱮ ᱟᱯᱮ ᱥᱮᱫ ᱨᱮᱱ ᱦᱚᱲ ᱡᱩᱫᱤ ᱟᱞᱮ ᱥᱮᱫ ᱠᱚ ᱦᱤᱡᱩᱜᱼᱟ᱾ ᱛᱟᱦᱚᱞᱮ ᱠᱷᱟᱱ ᱫᱚ ᱚᱲᱟᱜ ᱠᱷᱚᱱ ᱦᱚᱸ ᱛᱟᱦᱟᱞᱮ ᱠᱷᱟᱱ ᱫᱚ ᱚᱲᱟᱜ ᱠᱷᱟᱱᱟᱜ ᱵᱟᱠᱚ ᱩᱰᱩᱜ ᱫᱟᱲᱮᱭᱟᱜᱼᱟ ᱛᱟᱦᱟᱞᱮ ᱫᱚ ᱚᱲᱟᱜ ᱠᱷᱚᱱ ᱜᱮ ᱵᱤᱨ ᱰᱩᱝᱨᱤ ᱦᱩᱸ᱾ ᱰᱩᱝᱨᱤ ᱠᱚᱢ ᱧᱟᱢᱟ ᱵᱤᱨ ᱠᱚᱢ ᱧᱟᱢᱟ ᱥᱩᱨ ᱥᱩᱨ ᱨᱮᱜᱮ ᱟᱞᱮ ᱫᱚ᱾ ᱟᱨ ᱟᱞᱮ ᱥᱮᱫ ᱫᱚ ᱟᱨ ᱟᱯᱮ ᱥᱮᱫ ᱫᱚ ᱜᱟᱰᱟ ᱠᱚ ᱢᱮᱱᱟᱜᱼᱟ ᱥᱮ ᱵᱟᱝ ᱠᱤ ᱡᱟᱱᱤ ᱟᱞᱮ ᱥᱮᱫ ᱫᱚ ᱜᱟᱰᱟ ᱠᱚ ᱢᱮᱱᱟᱜᱼᱟ᱾
ᱟᱞᱮ ᱥᱮᱫ ᱢᱟ ᱜᱟᱰᱟ ᱦᱚᱸ ᱵᱟᱹᱱᱩᱜ ᱯᱟᱭᱨᱟ ᱦᱚᱸ ᱵᱟᱞᱮ ᱵᱟᱰᱟᱭᱟ ᱡᱟ ᱦᱮᱱᱟᱜ ᱠᱮᱱᱮᱞ ᱦᱮᱱᱟᱜᱼᱟ᱾ ᱟᱞᱮ ᱫᱚ ᱵᱚᱰᱟᱨ ᱯᱷᱮᱰ ᱨᱮᱞᱮ ᱯᱟᱲᱟᱣ ᱮᱱᱟ ᱥᱮ ᱵᱟᱝᱞᱟᱫᱮᱥ ᱵᱚᱰᱟᱨ ᱯᱷᱮᱰ ᱨᱮ ᱠᱮᱱᱮᱞ ᱦᱮᱱᱟᱜ-ᱟ᱾ ᱢᱟᱱᱮ ᱚᱱᱟ ᱫᱚᱠᱚ ᱮᱥᱮᱫ ᱮᱫᱟ ᱟᱨᱦᱚ ᱠᱚ ᱠᱷᱩᱞᱟᱹᱭᱟ ᱜᱮᱴ ᱞᱮᱠᱟ ᱦᱮᱱᱟᱜᱼᱟ ᱡᱮᱥᱮ ᱠᱤ ᱫᱟᱜ ᱯᱮᱨᱮᱡᱚᱜ᱾ ᱦᱟᱡ ᱢᱟᱱᱮ ᱮᱥᱮᱫ ᱠᱟᱜ ᱦᱩᱭᱩᱜ ᱠᱟᱱᱟ᱾
ᱦᱮᱸᱻ ᱦᱮᱸᱻ ᱚᱸᱻ᱾
ᱠᱮᱱᱮᱞ ᱯᱷᱮᱰ ᱨᱮ ᱦᱮᱱᱟᱜ ᱞᱮᱭᱟ ᱞᱮᱠᱤᱱ ᱚᱱᱟ ᱦᱚᱸ ᱚᱸᱰᱮ ᱦᱚᱸ ᱯᱟᱭᱨᱟ ᱫᱚ ᱵᱟᱢ ᱪᱤᱫ ᱫᱟᱲᱮᱭᱟᱜᱼᱟ᱾ ᱯᱟᱭᱨᱟ ᱫᱚ ᱚᱠᱚᱭ ᱜᱮ ᱵᱟᱞᱮ ᱵᱟᱰᱟᱭᱟ ᱢᱟᱱᱮ ᱰᱩᱵᱟᱹ ᱞᱮᱱᱠᱷᱟᱱ ᱫᱚ ᱜᱚᱡ ᱥᱟᱯᱷᱟ ᱟᱞᱮ ᱡᱚᱛᱚ ᱦᱚᱲ᱾ ᱚᱠᱚᱭ ᱜᱮ ᱵᱟᱞᱮ ᱵᱟᱰᱟᱭᱟ ᱟᱯᱮ ᱚᱱ ᱛᱮ ᱠᱩᱢᱟ ᱯᱮ᱾ ᱪᱤᱫ ᱪᱟᱵᱟ ᱟᱠᱟᱜ ᱦᱟᱭ ᱠᱟᱨᱚᱱ ᱜᱟᱰᱟ ᱯᱷᱮᱰ ᱨᱮᱱ ᱦᱚᱲ ᱫᱚ ᱪᱮᱫ᱾
ᱦᱮᱸ ᱟᱞᱮ ᱫᱚ ᱜᱟᱰᱟ ᱠᱚ, ᱜᱟᱹᱰᱤᱭᱟᱹ ᱠᱚᱦᱚᱸ ᱢᱮᱱᱟᱜᱛᱚ ᱟᱞᱮ ᱫᱚ ᱯᱟᱭᱨᱟ ᱠᱟᱛᱮᱜ ᱜᱮᱞᱮ ᱛᱩᱯᱩᱱ ᱜᱮᱭᱟ ᱾
ᱟᱞᱮ ᱱᱚᱛᱮ ᱢᱟ ᱵᱟᱝ ᱠᱚᱞ ᱢᱮᱱᱟᱜᱼᱟ ᱴᱤᱯᱚᱞ ᱾ ᱛᱤ ᱛᱮ ᱪᱟᱞᱟᱣ ᱦᱩᱭᱩᱜ ᱠᱟᱱᱟ ᱟᱴᱚᱯ ᱥᱩᱨᱩ ᱦᱩᱭᱩᱜ ᱠᱟᱱᱟ ᱾
ᱦᱮᱸ ᱦᱮᱸ ᱩᱞ ᱠᱩ ᱫᱚ ᱢᱮᱱᱟᱜ ᱜᱮᱭᱟ ᱩᱞ ᱠᱩ ᱫᱚ ᱱᱚᱛᱮ ᱫᱚ ᱦᱟᱹᱛᱤ ᱠᱚᱦᱚᱸ ᱱᱚᱣᱟ ᱠᱚᱨᱮ ᱦᱟᱹᱛᱤ ᱫᱚ ᱯᱩᱨᱟᱹ ᱧᱟᱢ ᱾ ᱠᱚ ᱜᱮ ᱚᱱᱠᱟ ᱦᱮᱡ ᱞᱮᱠᱷᱟᱱ ᱾ ᱵᱤᱨ ᱠᱚ ᱢᱮᱱᱟᱜ-ᱟ ᱛᱚ ᱱᱚᱶᱟ ᱠᱚᱨᱮ ᱜᱮ ᱢᱤᱫ ᱧᱤᱫᱟᱹ, ᱵᱟᱨ ᱧᱤᱫᱟᱹ ᱠᱚ ᱛᱟᱦᱮᱱ ᱜᱮᱭᱟ ᱦᱮᱸ ᱾
ᱟᱯᱮ ᱫᱚ ᱟᱹᱰᱤ ᱯᱷᱮᱰ ᱨᱮᱜᱮ ᱢᱮᱱᱟᱜ ᱯᱮᱭᱟ ᱵᱟᱝ?
ᱦᱮᱸ ᱯᱷᱮᱰ ᱨᱮᱜᱮᱢ ᱾
ᱦᱮᱸ ᱾
ᱛᱟᱯᱚᱨᱮ ᱛᱟᱦᱚᱞᱮ ᱚᱱᱟ, ᱚᱱᱟ ᱴᱟᱥ ᱠᱟᱹᱢᱤ ᱜᱮ ᱱᱤᱛᱚᱜ ᱫᱚᱯᱮ ᱠᱚᱨᱟᱣ ᱵᱟᱲᱟᱭᱮᱫᱟ? ᱟᱢᱫᱚ ᱚᱲᱟᱜ ᱚᱲᱟᱜ ᱚᱞᱚᱜ ᱾ ᱠᱚ ᱫᱚ ᱵᱟᱝ ᱠᱚᱢ ᱠᱟᱹᱢᱤᱭᱮᱫᱟ?
ᱦᱮᱸ ᱾
ᱦᱮᱞᱳ ᱾
ᱟᱨ ᱛᱟᱦᱚᱞᱮ ᱱᱤᱛᱚᱜ ᱫᱚ ᱪᱮᱫ ᱯᱮ ᱪᱮᱠᱟ ᱵᱟᱲᱟᱭᱮᱫᱟ?
ᱪᱮᱫ ᱦᱚᱸ ᱵᱟᱝ ᱱᱤᱛᱚᱜ ᱫᱚ ᱦᱟᱸᱜ ᱫᱟᱜ ᱠᱚᱭ ᱦᱟᱹᱥᱩᱨ ᱟᱠᱟᱫ ᱛᱮ ᱟᱫᱚ ᱱᱚᱛᱮ ᱠᱟᱹᱴᱤᱡ ᱞᱮ ᱦᱮᱡ ᱟᱠᱟᱱᱟ ᱚᱱᱛᱮ ᱾ ᱢᱚᱵᱟᱭᱤᱞ ᱠᱚᱞᱮ ᱧᱮᱞ ᱵᱟᱲᱟᱭᱮᱫᱟ ᱾
ᱦᱚ ᱵᱟᱦᱨᱮ ᱥᱮᱫ ᱯᱮ ᱩᱰᱩᱠ ᱟᱠᱟᱱᱟ?
ᱦᱮᱸ ᱦᱚᱭ ᱵᱟᱦᱨᱮ ᱥᱮᱫ ᱞᱮ ᱩᱰᱩᱠ ᱟᱠᱟᱱᱟ ᱾ ᱟᱞᱮ ᱫᱚ ᱰᱩᱝᱨᱤ ᱛᱚ ᱢᱟᱱᱮ ᱚᱲᱟᱜ ᱨᱮᱫᱚ ᱩᱱᱟᱹᱜ ᱾ ᱱᱤᱛᱚᱜ ᱫᱚ ᱴᱟᱣᱟᱨ ᱵᱟᱭ ᱧᱟᱢᱟ ᱠᱚᱞ, ᱠᱚᱞ ᱞᱮᱠᱟ ᱜᱮ ᱜᱟᱱᱚᱜᱼᱟ ᱦᱟᱹᱱᱤ ᱱᱟᱹᱭ ᱤᱱᱴᱟᱨᱱᱮᱴ ᱾ ᱪᱟᱹᱞᱩ ᱠᱚᱫᱚ ᱵᱟᱝ ᱜᱟᱱᱚᱜᱼᱟ ᱵᱷᱟᱜᱤ ᱴᱷᱤᱠ ᱵᱟᱝ ᱪᱟᱞᱟᱜᱼᱟ ᱾